ᱦᱮᱞᱳ
ᱦᱩᱸ ᱦᱮᱸ,
ᱦᱮᱸ ᱡᱚᱦᱟᱨ ᱦᱮᱸ ᱫᱤᱫᱤ ᱡᱚᱦᱟᱨ ᱜᱮᱼᱼ ᱫᱤᱫᱤ ᱪᱮᱫ ᱠᱚ ᱪᱤᱠᱟᱹ ᱵᱟᱲᱟᱭ ᱮᱫ ᱟᱢᱼᱼ
ᱪᱮᱫ ᱦᱚᱸ ᱵᱟᱝ ᱜᱮ ᱱᱚᱜᱼᱚᱭ ᱡᱚᱢ ᱵᱟᱲᱟ ᱠᱟᱛᱮᱜ ᱱᱟᱥᱮᱱᱟᱜ ᱡᱤᱨᱟᱹᱣ ᱵᱟᱲᱟ ᱦᱩᱭ ᱟᱠᱟᱱᱟ
ᱚᱻ ᱡᱚᱛᱚ ᱦᱚᱲ ᱡᱚᱢ ᱜᱚᱜ ᱠᱮᱜᱼᱟ ᱯᱮᱼᱼ
ᱦᱳᱭ ᱟᱫᱚ ᱠᱟᱹᱢᱤ ᱦᱚᱲ ᱛᱚ ᱟᱵᱚ ᱢᱟ ᱦᱟᱸᱜ ᱟᱫᱚ ᱞᱚᱜᱚᱱ ᱡᱚᱢ ᱠᱟᱛᱮᱫ ᱵᱚᱱ ᱡᱤᱨᱟᱹᱣ ᱵᱟᱲᱟᱣᱟ ᱠᱚᱜ ᱡᱟᱹᱯᱤᱫ ᱠᱟᱜᱼᱟ ᱵᱚᱱᱼᱼ
ᱦᱮᱸ ᱟᱨ ᱱᱮᱛᱟᱨ ᱫᱚ ᱪᱟᱥ ᱫᱤᱱ ᱡᱷᱚᱛᱚ ᱦᱚᱲ ᱠᱟᱹᱢᱤ ᱞᱟᱸᱜᱟ ᱵᱟᱹᱫᱽ ᱠᱷᱚᱱ ᱦᱮᱡ ᱠᱟᱛᱮᱜ ᱦᱚᱸᱼᱼ ᱞᱚᱜᱚᱱ ᱜᱮ ᱡᱟᱹᱯᱤᱫ ᱥᱟᱱᱟᱦᱟ
ᱦᱳᱭ ᱦᱳᱭ ᱮᱠᱫᱚᱢ ᱞᱟᱸᱜᱟ ᱦᱮᱡ ᱛᱚᱼᱼ ᱟᱫᱚ ᱟᱯᱮ ᱫᱚ ᱡᱚᱢ ᱵᱟᱲᱟ ᱠᱮᱜᱼᱟ ᱯᱮ ᱥᱮ ᱵᱟᱝᱼᱼ
ᱦᱮᱸ ᱫᱤᱫᱤ ᱟᱞᱮ ᱦᱚᱸ ᱡᱚᱛᱚ ᱦᱚᱲᱞᱮ ᱡᱚᱢ ᱵᱟᱲᱟ ᱟᱠᱟᱫᱟ
ᱚ ᱢᱮᱱ ᱫᱤᱧ ᱚᱲᱟᱜ ᱠᱚ ᱨᱮ ᱫᱚᱯᱮ ᱵᱮᱥ ᱵᱟᱲᱟ ᱜᱮᱭᱟ
ᱦᱮᱸ ᱦᱮᱸ ᱵᱮᱥ ᱵᱟᱲᱟ ᱜᱮᱭᱟ ᱞᱮ ᱚᱲᱟᱜ ᱠᱚᱨᱮ ᱦᱚᱸ ᱡᱚᱛᱚ ᱦᱚᱲ ᱜᱮᱼᱼ ᱜᱮ ᱱᱟᱯᱟᱭ ᱜᱮ ᱢᱮᱱᱟᱜ ᱟᱠᱟᱫ ᱞᱮᱭᱟ ᱟᱯᱮ ᱫᱚ ᱫᱤᱫᱤᱼᱼ
ᱟᱞᱮ ᱦᱚᱸ ᱦᱟᱸᱜ ᱢᱟᱹᱭ ᱱᱟᱯᱟᱭ ᱜᱮ ᱢᱮᱱᱟᱜ ᱞᱮᱭᱟ ᱟᱫᱚ ᱮᱨ ᱟᱯᱷᱚᱨ ᱠᱚ ᱫᱚ ᱛᱤᱱᱟᱹᱜ ᱥᱟᱺᱜᱤᱧᱼᱼ
ᱦᱮᱸᱼᱼ
ᱮᱨ ᱟᱯᱷᱚᱨ ᱠᱚ ᱞᱟᱹᱭ ᱮᱜ ᱟᱹᱧ ᱛᱤᱱᱟᱹᱜ ᱥᱟᱸᱜᱤᱧᱼᱼ
ᱦᱮᱸ ᱮᱨ ᱟᱯᱷᱚᱨ ᱠᱚᱢᱟ ᱫᱟᱜ ᱡᱟᱹᱯᱩᱫ ᱢᱟ ᱚᱱᱮ ᱫᱟᱜ ᱡᱟᱹᱯᱩᱫ ᱵᱟᱲᱟ ᱠᱮᱫᱟᱭ ᱯᱮ ᱯᱩᱱ ᱫᱤᱱ ᱛᱟᱨᱯᱚᱨᱮ ᱟᱨ ᱛᱚ ᱱᱟᱦᱟᱜ ᱵᱟᱭ ᱫᱟᱜ ᱮᱜᱼᱟᱭ ᱚᱱᱟ ᱵᱟᱹᱫᱽ ᱦᱟᱥᱟᱼᱼ ᱠᱚ ᱜᱮ ᱜᱷᱩᱴᱩᱣᱟᱜ ᱠᱚ ᱫᱚ ᱵᱟᱝ ᱨᱚᱦᱚᱭ ᱠᱚᱫᱚ ᱵᱟᱝᱼᱼ ᱜᱟᱱᱚᱜ ᱠᱟᱱᱟ ᱛᱚ ᱮᱱᱠᱷᱟᱱ ᱜᱟᱹᱦᱤᱨᱟᱜ ᱠᱚ ᱜᱮ ᱨᱚᱦᱚᱭ ᱵᱟᱲᱟ ᱦᱩᱭᱩᱜ ᱠᱟᱱᱟ
ᱚ ᱟᱪᱪᱷᱟ ᱟᱪᱪᱷᱟ ᱟᱫᱚᱼᱼ ᱢᱟᱹᱭ ᱞᱟᱹᱭ ᱢᱟᱹᱧ ᱞᱟᱹᱭᱮᱫᱼᱟ ᱱᱚᱜᱼᱚᱭ ᱦᱟᱸᱜ ᱠᱤᱪᱷᱩ ᱫᱤᱱ ᱢᱟᱲᱟᱝ ᱜᱮ ᱦᱟᱸᱜ ᱵᱚᱱ ᱧᱮᱞ ᱠᱮᱫᱼᱟ ᱢᱟᱱᱮᱼᱼ ᱜᱮᱥ ᱠᱚᱢᱟ ᱦᱟᱸᱜ ᱫᱚᱢᱮ ᱫᱟᱢ ᱟᱠᱟᱱᱟ ᱢᱟᱱᱮ ᱟᱹᱰᱤ ᱟᱭᱢᱟ ᱦᱚᱲ ᱜᱮ ᱦᱟᱸᱜ ᱟᱵᱚ ᱢᱟ ᱜᱮᱥ ᱼᱼ ᱤᱥᱤᱱ ᱵᱟᱲᱟᱭ ᱮᱫ ᱛᱟᱦᱮᱱ ᱟᱫᱚ ᱪᱮᱫ ᱠᱚᱛᱮ ᱯᱮ ᱤᱥᱤᱱᱮᱜᱼᱟ
ᱦᱮᱸ ᱫᱤᱫᱤ ᱚᱱᱟ ᱜᱮᱥ ᱱᱤᱭᱟᱹ ᱫᱚ ᱟᱹᱰᱤ ᱥᱚᱢᱚᱥᱥᱟ ᱜᱮ ᱦᱩᱭᱩᱜ ᱠᱟᱱᱟ ᱡᱮᱦᱮᱛᱩ, ᱛᱚ ᱟᱛᱳ ᱫᱤᱥᱚᱢ ᱫᱚ ᱵᱮᱥᱤ ᱠᱚᱥᱴᱚ ᱫᱚ ᱵᱟᱝ ᱦᱩᱭᱩᱜ ᱨᱮ ᱦᱚᱸ ᱡᱟᱦᱟᱸᱭ ᱠᱚ ᱛᱟᱦᱮᱱᱟ ᱱᱮᱛᱟᱨ ᱢᱟ ᱚᱞᱚᱜ ᱯᱟᱲᱦᱟᱜ ᱞᱟᱹᱜᱤᱫ ᱦᱚᱸ ᱵᱟᱭᱨᱮ ᱨᱮ ᱠᱚ ᱛᱟᱦᱮᱱ ᱠᱟᱱᱟ
ᱟᱫᱚ ᱟᱵᱚ ᱢᱟ ᱚᱱᱠᱟ ᱵᱮᱥᱤᱼᱼ ᱱᱚᱸᱰᱮ ᱢᱟ ᱜᱮᱥ ᱱᱤᱭᱮ ᱜᱮ ᱤᱥᱤᱱ ᱦᱩᱭᱩᱜᱼᱟ ᱮᱱᱼᱼ ᱠᱷᱟᱱ ᱵᱟᱝ ᱧᱟᱢ ᱞᱮᱱ ᱜᱮ ᱛᱟᱦᱮᱸᱫ ᱟᱨ ᱱᱤᱛᱚᱜ ᱫᱚ ᱧᱟᱢᱚᱜ ᱠᱟᱱ ᱨᱮ ᱦᱚᱸ ᱠᱟᱹᱡ ᱰᱷᱮᱨᱼᱼ ᱠᱟᱹᱣᱰᱤ ᱠᱚ ᱞᱟᱹᱭᱮᱫᱼᱟ ᱰᱷᱮᱨ ᱠᱟᱹᱣᱰᱤ ᱛᱮ ᱧᱟᱢᱚᱜ ᱠᱟᱱᱟ ᱟᱫᱚ ᱚᱱᱟ ᱱᱤᱭᱟᱹ ᱫᱚ ᱵᱤᱥᱤᱼᱼ ᱵᱟᱰᱟᱭ ᱵᱟᱝ ᱱᱩᱜᱼᱟ ᱠᱟᱨᱚᱱ ᱟᱵᱚ ᱫᱚ ᱟᱹᱛᱩ ᱫᱤᱥᱚᱢ ᱨᱮᱫᱚ ᱠᱟᱴ ᱛᱮᱜᱮ ᱡᱟᱹᱥᱛᱤ ᱵᱚ ᱤᱥᱤᱱᱟ᱾ ᱫᱚ ᱚᱱᱟ ᱠᱷᱟᱹᱛᱤᱨᱼᱼ
ᱚᱸ ᱦᱮᱸ ᱠᱟᱛᱷᱟ ᱢᱟ ᱠᱟᱱ ᱜᱮᱼᱼ ᱟᱫᱚ ᱞᱟᱹᱭ ᱢᱟᱹᱭ ᱤᱧ ᱞᱟᱹᱭᱮᱫᱼᱟ ᱤᱭᱟᱹ ᱫᱚᱢ ᱵᱟᱲᱟᱭᱟ ᱥᱮ ᱵᱟᱝ ᱢᱟᱱᱮᱼᱼ ᱡᱮᱦᱮᱛᱩ ᱟᱵᱚ ᱱᱟᱸᱜ ᱛᱤᱨᱞᱟᱹ ᱦᱚᱯᱚᱱ ᱠᱟᱱᱟ ᱵᱚᱱ ᱢᱟᱱᱮ ᱠᱷᱟᱲᱟᱝ ᱨᱮᱱᱟᱜ ᱡᱚᱱᱚᱜ ᱠᱚ ᱜᱟᱞᱟᱝ, ᱠᱷᱟᱲᱟᱝ ᱡᱚᱱᱚᱜ ᱜᱟᱞᱟᱝ ᱥᱟᱜᱟᱫ ᱛᱮᱱᱟᱜ ᱡᱚᱱᱚᱜ ᱜᱟᱞᱟᱝ ᱟᱨ ᱯᱟᱹᱴᱤᱭᱟᱹ ᱜᱟᱞᱟᱝ ᱠᱚ ᱟᱨ ᱟᱵᱚ ᱡᱟᱦᱟᱸ ᱯᱟᱹᱴᱤᱭᱟᱹ ᱵᱚᱱ ᱜᱟᱞᱟᱝᱼᱟ ᱚᱱᱟ ᱯᱟᱹᱴᱭᱟᱹ ᱫᱚ ᱚᱠᱟ ᱚᱠᱛᱚ ᱨᱮ ᱢᱟᱱᱮ ᱫᱚᱦᱚᱭᱟᱵᱚᱱ ᱟᱨᱠᱤ ᱵᱮᱵᱚᱦᱟᱨ ᱟᱵᱚᱱ ᱱᱟᱣᱟ ᱱᱟᱣᱟ ᱯᱟᱹᱴᱤᱭᱟᱹ ᱡᱟᱦᱟᱸ ᱫᱚ ᱦᱟᱸᱜ ᱠᱚ ᱜᱟᱞᱟᱝᱼᱟ ᱠᱟᱹᱴᱤᱡ ᱮᱢ ᱞᱟᱹᱭ ᱞᱮᱠᱷᱟᱱ ᱱᱟᱯᱟᱭ ᱠᱚᱜᱼᱟ?
ᱦᱮᱸ ᱫᱤᱫᱤ ᱟᱞᱮᱥᱮᱜ ᱦᱚᱸ ᱡᱷᱚᱛᱚ ᱠᱷᱟᱨᱟᱝ ᱡᱚᱱᱚᱜ ᱛᱮᱜᱮ ᱠᱚ ᱡᱚᱜᱟ ᱟᱨ ᱯᱟᱹ ᱴᱤᱭᱟᱹ ᱠᱚᱦᱚᱸ ᱡᱷᱚᱛᱚ ᱠᱤᱪᱷᱩ ᱜᱮᱠᱚ ᱵᱮᱱᱟᱣ ᱜᱮᱭᱟ ᱟᱨ ᱚᱝᱠᱟ ᱵᱟᱰᱟᱭ ᱦᱤᱥᱟᱹᱵ ᱛᱮᱫᱚ ᱠᱷᱟᱱ ᱵᱮᱱᱟᱣ ᱠᱷᱟᱨᱟᱝ ᱡᱚᱱᱚᱜ ᱜᱟᱞᱟᱝ ᱫᱩᱧ ᱵᱟᱰᱟᱭ ᱜᱮᱭᱟ ᱟᱨ ᱯᱟᱹᱴᱭᱟᱹ ᱵᱮᱱᱟᱣ ᱫᱚ ᱟᱞᱮ ᱥᱮᱫ ᱫᱚ ᱵᱟᱨᱭᱟ ᱯᱟᱹᱴᱤᱭᱟ ᱢᱮᱱᱟᱜᱼᱟ, ᱢᱤᱫᱴᱟᱝ ᱫᱚᱠᱚ ᱢᱮᱛᱟᱜ ᱠᱟᱱᱟ ᱛᱟᱞᱮ ᱯᱟᱹᱴᱭᱟ ᱟᱨ ᱢᱤᱫᱴᱟᱝ ᱫᱚ ᱠᱤᱛᱟᱹ ᱯᱟᱹᱴᱤᱭᱟᱹ ᱡᱟᱦᱟᱸ ᱫᱚ ᱠᱷᱤᱡᱩᱨ ᱨᱮᱱᱟᱜ ᱠᱤᱛᱟᱹ ᱯᱟᱹᱴᱤᱭᱟᱹ ᱾ ᱦᱚᱸ ᱠᱷᱮᱡᱩᱨ ᱫᱚ ᱵᱟᱝ ᱠᱟᱱᱟ ᱠᱷᱮᱡᱩᱨ ᱞᱮᱠᱟᱱ ᱜᱮᱭᱟ ᱚᱱᱟ ᱫᱚ ᱠᱟᱹᱡ ᱠᱟᱹᱡ ᱫᱟᱨᱮ ᱨᱮ ᱾ ᱠᱷᱤᱡᱩᱨ ᱞᱮᱠᱟᱜᱮ ᱧᱮᱞᱚᱜᱼᱟ ᱠᱤᱱᱛᱩ ᱚᱱᱟ ᱦᱚᱸ ᱧᱩᱛᱩᱢ ᱵᱷᱤᱱᱟᱹ ᱜᱮᱭᱟ ᱠᱤᱛᱟᱹ ᱯᱟᱹᱴᱤᱭᱟᱹ ᱾ ᱠᱤᱛᱟᱹ ᱠᱟᱱᱟ ᱟᱫᱚ ᱚᱱᱟ ᱠᱤᱛᱟᱹ ᱯᱟᱹᱴᱤᱭᱟᱹ ᱞᱮ ᱵᱮᱱᱟᱣᱟ ᱟᱨ ᱠᱤᱛᱟᱹ ᱯᱟᱹᱴᱤᱭᱟᱹ ᱫᱚ ᱵᱟᱯᱞᱟ ᱠᱚᱨᱮ ᱠᱚ ᱵᱮᱣᱦᱟᱨ ᱜᱮᱭᱟ ᱟᱨ ᱚᱱᱟᱫᱚ ᱱᱚᱣᱟ ᱡᱟᱹᱯᱩᱫ ᱫᱤᱱ ᱜᱮ ᱢᱤᱢᱤᱫ ᱱᱚᱸᱰᱮ ᱜᱟᱞᱟᱝ ᱞᱮᱠᱷᱟᱱ ᱵᱷᱟᱜᱤᱜᱼᱟ ᱾ ᱤᱱᱟᱹ ᱠᱷᱟᱱ ᱫᱩᱨᱩᱵ ᱫᱩᱨᱩᱵ ᱡᱟᱹᱯᱩᱜ ᱠᱚᱨᱮᱢ ᱜᱟᱞᱟᱝ ᱵᱟᱨᱟᱭᱟ ᱟᱨ ᱚᱱᱟ ᱫᱚ
ᱟᱹᱰᱤ ᱨᱚᱠᱚᱢ ᱠᱟᱹᱢᱤ ᱨᱮ ᱵᱮᱵᱚᱦᱟᱨᱚᱜ ᱜᱮᱭᱟ ᱾
ᱚᱸ ᱟᱹᱰᱤ ᱱᱟᱯᱟᱭ ᱦᱚᱸᱜᱼᱚᱭ ᱯᱟᱥᱱᱟᱣ ᱥᱟᱺᱦᱤᱡ ᱮᱢ ᱞᱟᱹᱭ ᱟᱹᱫᱤᱧᱟ ᱡᱮ ᱚᱸᱜᱼᱚᱭ ᱫᱟᱜ ᱡᱟᱹᱯᱩᱫ ᱫᱤᱱ ᱟᱵᱚᱨᱮᱱ ᱟᱭᱳ ᱠᱚ ᱢᱟᱱᱮ ᱚᱝᱠᱟ ᱢᱟ ᱦᱟᱜ ᱮᱴᱟᱜ ᱥᱮᱱ ᱢᱟ ᱦᱟᱜ ᱠᱟᱹᱢᱤ ᱵᱟᱵᱚᱱ ᱫᱟᱲᱮᱭᱟᱜᱼᱟ, ᱢᱟᱱᱮ ᱠᱷᱮᱛ ᱵᱟᱹᱫᱽ ᱠᱚᱨᱮ ᱢᱟ ᱦᱟᱸᱜ ᱾ ᱥᱟᱹᱨᱫᱤ ᱫᱟᱜ ᱨᱮᱢᱟ ᱟᱫᱚ ᱦᱟᱸᱜ ᱤᱭᱟᱹ ᱯᱟᱹᱴᱤᱭᱟᱹ ᱠᱚᱜᱮ ᱠᱚ ᱜᱟᱞᱟᱝ ᱵᱟᱲᱟᱭᱟ ᱚᱱᱟ ᱠᱚᱜᱮ, ᱟᱫᱚ ᱢᱟᱹᱭ ᱞᱟᱹᱭᱮᱜ ᱮᱧ ᱡᱮ ᱟᱵᱚ ᱢᱟ ᱦᱟᱜ ᱱᱮᱛᱟᱨ ᱢᱟᱦᱟᱜ ᱠᱟᱱᱛᱷᱟ ᱠᱚ ᱢᱟᱦᱟᱜ ᱡᱟᱦᱟᱸ ᱤᱭᱟᱹ ᱠᱚ ᱦᱮᱡ ᱟᱠᱟᱱ ᱫᱚ ᱦᱟᱸᱜ ᱱᱮᱛᱟᱨ ᱾ ᱩᱸᱜ ᱢᱮᱥᱤᱱ ᱠᱚᱛᱮ ᱜᱮ ᱵᱚᱱ ᱡᱩᱛ ᱦᱚᱪᱚᱭᱮᱜᱼᱟ ᱵᱮᱱᱟᱣ ᱦᱚᱪᱚᱭᱮᱜᱼᱟ ᱵᱚᱱ ᱥᱮ ᱞᱟᱹᱭᱮᱜᱼᱟ ᱵᱚᱱ ᱟᱫᱚ ᱟᱢ ᱫᱚ ᱚᱱᱮᱢ ᱚᱱᱟ ᱨᱮᱱᱟᱜ ᱥᱟᱹᱞᱟᱹᱭ ᱨᱮᱱᱟᱜ ᱵᱷᱟᱜᱮᱢ ᱵᱩᱡᱟ ᱥᱮ ᱱᱤᱡᱮᱛᱮ ᱡᱟᱦᱟᱸ ᱵᱚᱱ ᱨᱳᱜᱼᱟ? ᱟᱭᱢᱟ ᱜᱚ ᱟᱭᱢᱟ ᱜᱟᱱ ᱞᱩᱜᱽᱲᱤᱡ ᱵᱚᱱ ᱫᱚᱦᱚᱭᱟ ᱚᱱᱟᱛᱮ ᱵᱷᱟᱜᱤᱢ ᱵᱩᱡᱷᱟᱹᱣᱟ ᱾
ᱦᱮᱸ ᱫᱤᱫᱤ ᱱᱮᱛᱟᱨ ᱫᱚ ᱢᱮᱥᱤᱱ ᱠᱚᱨᱮ ᱦᱚᱸ ᱠᱚ ᱥᱤᱞᱟᱹᱭ ᱫᱟ ᱟᱨ ᱱᱤᱡᱮ ᱛᱮᱦᱚᱸ ᱥᱤᱞᱟᱹᱭ ᱜᱟᱱᱚᱜ ᱜᱮᱭᱟ, ᱟᱫᱚ ᱱᱤ ᱡᱮ ᱛᱮᱜᱮ ᱤᱧᱟᱹᱜ ᱢᱮᱱ ᱞᱮᱠᱟ ᱛᱮᱫᱚ ᱱᱤᱡᱮᱛᱮᱜᱮ ᱥᱤᱞᱟᱹᱭ ᱞᱮᱠᱷᱟᱱ ᱱᱟᱯ ᱯᱟᱭ ᱠᱚᱜᱼᱟ, ᱪᱮᱫᱟᱜ ᱥᱮ ᱱᱮᱛᱟᱨ ᱫᱚ ᱢᱤᱥᱤᱱ ᱨᱮᱫᱚ ᱰᱷᱮᱨ ᱰᱷᱮᱨ ᱠᱟᱹᱣᱰᱤ ᱠᱚ ᱦᱟ ᱛᱟᱣᱮᱜᱼᱟ ᱡᱮᱦᱮᱛᱩ ᱟᱨ ᱢᱤᱫᱴᱟᱝ ᱥᱤᱞᱟᱹᱭ ᱛᱮᱜᱮ ᱡᱩᱫᱤ ᱩᱱᱟᱹᱜ ᱠᱟᱹᱣᱰᱤ ᱟᱫᱷᱚᱸ ᱟᱢᱫᱟ ᱟᱨ ᱱᱤᱡᱮ ᱛᱮᱜᱮ ᱡᱩᱫᱤ ᱥᱚᱢᱚᱭ ᱠᱟᱛᱮ ᱵᱚ ᱥᱟᱹᱞᱟᱹᱭ ᱤᱫᱤᱭᱟ ᱠᱷᱟᱱ ᱱᱟᱯᱟᱭ ᱠᱚᱜᱼᱟ ᱾ ᱟᱨ ᱚᱱᱟ ᱠᱷᱟᱱᱛᱟ ᱫᱚ ᱤᱧᱟᱹᱜ ᱢᱮᱱ ᱞᱮᱠᱟ ᱛᱮᱫᱚ ᱵᱮᱥ ᱛᱟᱦᱮᱱᱟ ᱾
ᱟᱹᱰᱤ ᱱᱟᱯᱟᱭ ᱦᱳᱭ, ᱢᱟᱱᱮ ᱱᱮᱛᱟᱨ ᱫᱚ ᱢᱟᱱᱮ ᱮᱲᱮᱜ ᱠᱟᱱᱟ ᱵᱚᱱ ᱥᱮ ᱮᱲᱮ ᱦᱚᱪᱚᱜ ᱠᱟᱱᱟ ᱵᱚᱱ ᱟᱨᱚ ᱡᱩᱫᱤ ᱦᱟᱸᱜ ᱢᱟᱱᱮ ᱮᱴᱟᱜ ᱡᱟᱹᱛᱤᱠ ᱨᱮᱱ ᱦᱚᱲ ᱠᱷᱟᱜ ᱠᱚ ᱵᱩᱡᱽ ᱠᱮᱫᱟ ᱦᱟᱸᱜ ᱟᱫᱚ ᱪᱮᱫ ᱠᱚ ᱪᱚ ᱦᱟᱸᱜ ᱮᱴᱟᱜ ᱦᱟᱱᱮ ᱛᱩᱞᱟᱹᱢ ᱢᱩᱞᱟᱹᱢ ᱠᱚᱣᱟ ᱜᱚᱡ ᱦᱚᱲᱟᱜ ᱮᱢᱟᱱ ᱠᱚᱠᱚ ᱥᱟᱢᱵᱟᱣᱟᱜᱼᱟ ᱟᱵᱚ ᱫᱚ ᱦᱟᱸ ᱠᱚ ᱧᱮᱧᱟᱢᱮᱜᱼᱟ ᱠᱤ! ᱟᱫᱚ ᱚᱱᱟ ᱛᱮ ᱤᱧᱦᱚ ᱢᱚᱱᱮᱭᱤᱧ ᱡᱮ ᱟᱵᱚ ᱫᱚ ᱱᱤᱡᱮᱭᱟᱜ ᱨᱚᱜ ᱛᱮᱜᱮ ᱢᱟᱱᱮ ᱵᱷᱟᱹᱜᱤᱜᱼᱟ ᱟᱨᱠᱤ ᱾ ᱟᱫᱚ ᱞᱟᱹᱭᱮᱜ ᱤᱧ ᱡᱮ ᱤᱭᱟᱹ ᱪᱩᱞᱦᱟᱹ ᱵᱮᱱᱟᱣ ᱠᱚᱫᱚᱢ ᱵᱟᱲᱟᱭᱟ ᱥᱮ ᱵᱟᱝ ᱢᱟᱹᱭ?
ᱦᱮᱸ, ᱫᱤᱫᱤ ᱪᱩᱞᱦᱟᱹ ᱵᱮᱱᱟᱣ ᱠᱚᱫᱚ ᱚᱝᱠᱟ ᱵᱷᱟᱜᱮ ᱴᱷᱤᱠ ᱵᱟᱹᱧ ᱵᱟᱰᱟᱭ ᱨᱮᱦᱚᱸ ᱤᱝᱠᱟᱹ ᱱᱟᱥᱮ ᱱᱟᱥᱮᱧ ᱵᱮᱵ-ᱵᱟᱰᱟᱭᱟ ᱵᱮᱥᱤ ᱫᱚ ᱵᱟᱹᱧ ᱵᱟᱰᱟᱭᱟ ᱾ ᱜᱚᱜᱚ ᱦᱚᱲ ᱠᱚ ᱦᱮᱱᱟᱜ ᱠᱚᱜᱮᱭᱟ ᱛᱚ ᱟᱫᱚ ᱚᱱᱟ ᱠᱷᱟᱹᱛᱤᱨ ᱵᱮᱥᱤ ᱫᱚ ᱵᱟᱹᱧ ᱵᱮᱱᱟᱣ ᱵᱟᱱᱟ ᱟᱠᱟᱫᱟ᱾ ᱠᱤᱱᱛᱩ ᱡᱟᱦᱟᱸ ᱞᱮᱠᱟ ᱜᱮ ᱱᱟᱥᱮ ᱱᱟᱥᱮᱧ ᱵᱟᱰᱟᱭᱟ
ᱦᱚᱸᱦᱚᱸ ᱱᱚ ᱦᱮᱸᱛᱚ ᱢᱟᱱᱮ ᱟᱵᱚ ᱢᱟ ᱦᱟᱸᱜ ᱛᱤᱨᱞᱟᱹ ᱠᱟᱱᱟ ᱵᱚᱱ ᱥᱮ ᱦᱟᱸᱜ ᱚᱱᱮ ᱪᱩᱞᱦᱟᱹ ᱠᱚᱫᱚ ᱵᱮᱱᱟᱣ ᱠᱚᱫᱚ ᱦᱟᱸᱜ ᱮᱠᱟᱱᱛᱚᱜ ᱦᱟᱸᱜ ᱵᱟᱰᱟᱭ ᱫᱚ ᱦᱟᱸᱜ ᱞᱟᱹᱠᱛᱤ ᱠᱟᱱ ᱛᱟᱵᱚᱱ ᱜᱮᱭᱟ ᱠᱟᱨᱚᱱ ᱵᱟᱵᱚᱱ ᱵᱟᱲᱟᱭ ᱵᱚᱞᱮᱠᱷᱟᱱ ᱢᱟᱱᱮ ᱡᱟᱦᱟᱸ ᱛᱤᱥ ᱢᱟ ᱦᱟᱸᱜ ᱚᱠᱚᱭ ᱜᱚᱝ ᱠᱟᱵᱚᱱ ᱜᱮᱭᱟ ᱥᱮ ᱟᱫᱚ ᱦᱟᱸᱜ ᱟᱵᱚᱨᱮᱱ ᱦᱟᱱᱦᱟᱨ ᱠᱚ ᱮᱜᱮᱨ ᱵᱚᱱᱟ ᱠᱚ ᱚᱲᱟᱜ ᱦᱚᱲ ᱨᱚᱲ ᱠᱚ ᱟᱸᱡᱚᱢᱟᱠᱚᱣᱟ ᱡᱮ ᱠᱩᱲᱤ ᱜᱤᱫᱽᱨᱟᱹ ᱚᱠᱟ ᱞᱮᱠᱟᱯᱮ ᱥᱤᱠᱷᱱᱟᱹᱛ ᱠᱟᱫᱮᱭᱟ ᱪᱩᱞᱦᱟᱹ ᱡᱩᱫ ᱵᱟᱭ ᱵᱟᱲᱟᱭᱟ ᱮᱸᱻ ᱚᱠᱟ ᱞᱮᱠᱟ ᱪᱚ ᱜᱷᱟᱪᱮ ᱜᱷᱟᱪᱮ ᱡᱩᱛ ᱠᱟᱜᱼᱟ ᱵᱟᱝ ᱟᱫᱚ ᱚᱱᱟ ᱠᱚᱫᱚ ᱡᱟᱦᱟᱸ ᱛᱤᱱᱟᱹᱜ ᱨᱮᱦᱚᱸ ᱥᱤᱠᱷᱱᱟᱹᱛᱚᱜ ᱨᱮᱦᱚᱸ ᱵᱚᱱ ᱟᱱᱟ ᱠᱚᱫᱚ ᱚᱲᱟᱜ ᱥᱚᱝᱥᱟᱨ ᱨᱮᱱᱟᱜ ᱠᱟᱹᱢᱤ ᱠᱚᱫᱚ ᱢᱟᱱᱮ ᱱᱟᱥᱮ ᱱᱟᱥᱮ ᱫᱚ ᱱᱮᱛᱟᱨ ᱠᱷᱚᱡ ᱜᱮ ᱢᱟᱱᱮ ᱦᱮᱣᱟ ᱢᱟᱱᱮ ᱫᱚᱦᱚ ᱤᱫᱤ ᱦᱩᱭᱩᱜᱼᱟ ᱵᱟᱝ
ᱦᱮᱸ ᱫᱤᱫᱤ ᱴᱷᱤᱠ ᱜᱤᱢ ᱞᱟᱹᱭ ᱟᱠᱟᱫᱟ ᱡᱮᱦᱮᱛᱩ ᱟᱵᱚ ᱫᱚ ᱛᱤᱨᱞᱟᱹ ᱦᱚᱯᱚᱱ ᱠᱟᱱᱟ ᱵᱚᱱ ᱟᱨ ᱥᱟᱱᱛᱟᱲ ᱥᱚᱢᱟᱡᱽ ᱨᱮᱢᱟ ᱛᱤᱨᱞᱟᱹ ᱦᱚᱯᱚᱱ ᱛᱚ ᱡᱚᱛᱚᱣᱟᱜ ᱴᱷᱮᱱ ᱠᱷᱚᱱ ᱢᱟᱱᱮ ᱡᱷᱚᱛᱚᱣᱟᱜ ᱴᱷᱮᱱ ᱠᱷᱚᱱ ᱪᱮᱫ ᱜᱮ ᱦᱩᱭᱩᱜ ᱛᱟᱵᱚᱱᱟ᱾ ᱠᱟᱨᱚᱱ ᱟᱵᱚ ᱫᱚ ᱮᱴᱟᱜ ᱚᱲᱟᱜ ᱨᱮ ᱦᱚᱸ ᱡᱷᱚᱛᱚ ᱠᱤᱪᱷᱩ ᱱᱤᱡᱮᱨᱟᱜ ᱫᱟᱭᱤᱛᱛᱚ ᱛᱮ ᱱᱤᱡᱮᱨᱟᱜ ᱱᱤᱡᱮ ᱜᱮ ᱠᱟᱹᱢᱤ ᱦᱩᱭᱩᱜ ᱛᱟᱵᱚᱣᱟ ᱚᱱᱟᱛᱮ ᱪᱮᱫ ᱫᱚ ᱮᱠᱟᱞ ᱞᱟᱹᱠ ᱛᱤ ᱠᱟᱱ ᱜᱮᱭᱟ ᱟᱨ ᱟᱹᱰᱤ ᱱᱟᱯᱟᱭᱮᱢ ᱞᱟᱹᱭ ᱠᱟᱜᱼᱟ ᱫᱤᱫᱤ
ᱦᱳᱭ ᱦᱳᱭ ᱟᱫᱚ ᱞᱟᱹᱭᱮᱫ ᱤᱧ ᱢᱟᱹᱭ ᱟᱯᱮᱥᱮᱱ ᱫᱚ ᱱᱚᱝᱠᱟ ᱢᱟᱱᱮ ᱫᱷᱤᱨᱤ ᱫᱤᱥᱚᱢ ᱠᱟᱱᱟ ᱥᱮ ᱢᱟᱱᱮ ᱚᱝᱠᱟ ᱫᱟᱨᱮ ᱱᱟᱹᱨᱤ ᱵᱩᱨᱩ ᱠᱚ ᱵᱤᱨ ᱠᱚ ᱡᱮᱢᱚᱱ ᱥᱟᱨᱡᱚᱢ ᱵᱤᱨ ᱠᱚ ᱨᱚᱦᱚ ᱵᱤᱨ ᱠᱚ ᱯᱚᱴᱟᱥ ᱵᱤᱨ ᱠᱚ ᱮᱢᱟᱱ ᱠᱚᱠᱚ ᱨᱚᱦᱚᱭ ᱠᱟᱜ ᱜᱮ ᱟᱫᱚ ᱟᱯᱮ ᱫᱤᱥᱚᱢ ᱫᱚ ᱦᱟᱸᱜ ᱚᱠᱟ ᱞᱮᱠᱟ ᱪᱚᱝ ᱱᱟᱥᱮᱱᱟᱜ ᱮᱢ ᱞᱟᱹᱭ ᱞᱮᱠᱷᱟᱱ ᱱᱟᱯᱟᱭ ᱠᱚᱜᱼᱟ ᱾
ᱦᱮᱸ ᱫᱤᱫᱤ ᱟᱞᱮ ᱥᱮᱫ ᱫᱚ ᱫᱷᱤᱨᱤ ᱫᱤᱥᱚᱢ ᱫᱚ ᱵᱟᱝ ᱠᱟᱱ ᱨᱮᱦᱚᱸ ᱟᱸᱻ ᱟᱨ ᱵᱤᱥᱤ ᱵᱤᱨ ᱫᱤᱥᱚᱢ ᱦᱚᱸ ᱞᱟᱹᱭ ᱵᱟᱝ ᱜᱟᱱᱚᱜᱼᱟ ᱠᱤᱱᱛᱩ ᱟᱞᱮᱥᱮᱫ ᱫᱚ ᱵᱤᱨ ᱫᱚ ᱥᱟᱺᱜᱤᱧ ᱧᱚᱜ ᱨᱮ ᱢᱮᱱᱟᱜ ᱟᱠᱟᱫ ᱟᱨ ᱟᱛᱳ ᱴᱚᱞᱟ ᱥᱩᱨ ᱠᱚᱨᱮ ᱫᱚ ᱦᱤᱱᱟᱹ ᱱᱤᱭᱟᱹ ᱫᱟ ᱧᱟᱢᱚᱜᱼᱟ ᱡᱮᱢᱚᱱ ᱯᱚᱴᱟᱥ ᱫᱟᱨᱮ ᱠᱚᱫᱚ ᱡᱟᱹᱥᱛᱤ ᱠᱟᱭᱛᱮ ᱟᱞᱮ ᱥᱮᱫ ᱫᱚ ᱢᱮᱱᱟᱜ ᱟᱠᱟᱜᱼᱟ᱾ ᱥᱟᱶ ᱛᱮ ᱢᱟᱫ ᱫᱟᱨᱮ ᱥᱟᱶᱛᱮ ᱚᱱᱟ ᱠᱚ ᱫᱟᱨᱮ ᱠᱚᱜᱮ ᱡᱟᱹᱥ ᱛᱤ ᱠᱟᱭᱛᱮ ᱵᱤᱥᱤ ᱧᱮᱞ ᱧᱟᱢᱚᱜᱼᱟ᱾
ᱦᱳᱭ ᱦᱳᱭ ᱤᱭᱟᱹ ᱟᱫᱚ ᱞᱟᱹᱭᱮᱫ ᱟᱹᱧ ᱡᱮ ᱟᱯᱮ ᱫᱚ ᱢᱟᱱᱮ ᱚᱝᱠᱟ ᱟᱯᱮ ᱫᱤᱥᱚᱢ ᱠᱚᱨᱮ ᱫᱚ ᱚᱝᱠᱟ ᱟᱹᱞᱩ ᱠᱚ ᱛᱩᱲᱤ ᱠᱚ ᱡᱟᱦᱟᱸ ᱠᱷᱚᱥᱲᱟ ᱵᱚᱱ ᱢᱮᱛᱟᱜᱼᱟ ᱠᱟᱱᱟ ᱟᱸ ᱠᱷᱚᱥᱲᱟ ᱠᱚ ᱛᱟᱨᱯᱚᱨᱮ ᱚᱱᱟ ᱡᱟᱱᱦᱮ ᱡᱟᱦᱟᱸ ᱫᱚ ᱦᱟᱸᱜ ᱚᱱᱟ ᱜᱚᱢ ᱜᱩᱦᱩᱢ ᱠᱚᱫᱚ ᱚᱝᱠᱟ ᱪᱟᱥ ᱵᱟᱲᱟ ᱫᱚ ᱦᱩᱭᱩᱜ ᱜᱮᱭᱟ ᱥᱮ ᱵᱟᱝ ᱦᱩᱭᱩᱜ ᱜᱮᱭᱟ᱾
ᱦᱮᱸ ᱫᱤᱫᱤ ᱟᱞᱮ ᱥᱮᱫ ᱫᱚ ᱚᱝᱠᱟᱱ ᱦᱟᱥᱟ ᱠᱚ ᱵᱷᱟᱹᱜᱤ ᱵᱟᱝ ᱠᱷᱟᱹᱛᱤᱨ ᱚᱱᱟ ᱜᱚᱢ ᱪᱟᱥ ᱠᱚᱫᱚ ᱵᱟᱝ ᱦᱩᱭᱩᱜ ᱜᱮᱭᱟ ᱟᱞᱮᱥᱮᱫ ᱫᱚ ᱢᱮᱱᱠᱷᱟᱱ ᱚᱱᱟ ᱠᱷᱚᱥᱞᱟᱥ ᱥᱮ ᱵᱷᱟᱹᱫᱟᱹᱭ ᱥᱮ ᱪᱮᱫ ᱠᱚ ᱢᱮᱛᱟᱜᱼᱟ ᱚᱱᱟ ᱫᱚ ᱪᱟᱥ ᱱᱮᱛᱟᱨ ᱫᱚ ᱧᱮᱞ ᱪᱟᱥ ᱜᱮᱭᱟ ᱠᱚ ᱞᱟᱦᱟ ᱛᱮᱫᱚ ᱪᱟᱥ ᱵᱟᱝ ᱦᱩᱭᱩᱜ ᱛᱟᱦᱮᱸᱫ ᱫᱟᱜ ᱠᱚ ᱚᱵᱷᱟᱵᱽ ᱠᱷᱟᱹᱛᱤᱨ ᱢᱮᱱᱠᱷᱟᱱ ᱱᱮᱛᱟᱨ ᱫᱚ ᱥᱮᱞᱚ ᱠᱚ ᱥᱟᱢᱟᱥᱤᱵᱩᱞ ᱠᱚ ᱢᱮᱱᱟᱜ ᱠᱷᱟᱹᱛᱤᱨ ᱪᱟᱥᱵᱟᱥ ᱦᱩᱭᱩᱜ ᱠᱟᱱ ᱜᱮᱭᱟ᱾
ᱚᱸᱻ ᱦᱳᱭᱛᱚ ᱟᱹᱰᱤ ᱱᱟᱯᱟᱭ ᱟᱫᱚᱧ ᱞᱟᱹᱭᱮᱫ ᱟᱹᱧ ᱡᱮ ᱚᱱᱟ ᱟᱯᱮ ᱥᱮᱱ ᱡᱚᱠᱷᱚᱱ ᱦᱩᱲᱩ ᱠᱚᱯᱮ ᱨᱚᱦᱚᱭᱟ ᱦᱟᱸᱜ ᱟᱫᱚ ᱡᱚᱠᱷᱚᱱ ᱛᱚᱞᱟ ᱠᱚᱯᱮ ᱛᱩᱫᱟ ᱡᱟᱦᱟᱸ ᱜᱟᱹᱪᱷᱤ ᱵᱚ ᱢᱮᱛᱟᱜ ᱠᱟᱱᱟ ᱯᱮᱸᱴ ᱟᱹᱢ ᱚᱠᱟ ᱠᱚ ᱢᱮᱛᱟᱜᱼᱟ ᱵᱟᱹᱧ ᱞᱟᱹᱭ ᱫᱟᱲᱮᱭᱟᱜ ᱠᱟᱱᱟ᱾ ᱜᱟᱹᱪᱷᱤ ᱵᱚᱱ ᱛᱩᱫᱟ, ᱟᱫᱚ ᱚᱱᱟ ᱫᱚ ᱟᱯᱮ ᱥᱮᱱ ᱫᱚ ᱡᱟᱦᱟᱸ ᱠᱚ ᱞᱟᱹᱭᱟ ᱚᱱᱟ ᱩᱸ ᱦᱩᱰᱤᱧ ᱧᱚᱜ ᱜᱟᱹᱪᱷᱤ ᱯᱮ ᱛᱚᱞᱟ, ᱡᱟᱦᱟᱸ ᱫᱚ ᱚᱱᱟ ᱡᱟᱦᱟᱸ ᱫᱚ ᱫᱤᱠᱩ ᱠᱟᱛᱷᱟ ᱫᱚᱠᱚ ᱞᱟᱹᱭᱟ ᱚᱱᱟ ᱦᱚᱸ ᱯᱚᱱ ᱦᱤᱥᱟᱹᱵ ᱥᱮ ᱚᱱᱟ ᱢᱚᱴᱟ ᱢᱚᱴᱟ ᱯᱮ ᱟᱹᱴᱤᱭᱟ? ᱟᱫᱚ ᱚᱠᱟ ᱞᱮᱠᱟ ᱵᱷᱟᱵᱽ ᱛᱮ ᱯᱮ ᱨᱚᱦᱚᱭᱟ ᱟᱨᱠᱤ? ᱯᱳᱭᱞᱳ ᱫᱚ ᱢᱟᱱᱮ ᱡᱚᱡᱚᱢ ᱛᱤ ᱥᱮᱜ ᱦᱟᱥᱟ ᱯᱮ ᱫᱚᱦᱚᱭᱟ ᱚᱝᱠᱟ ᱯᱮ ᱨᱚᱦᱚᱭᱟ ᱥᱮ ᱱᱚᱛᱮ ᱠᱷᱚᱡ ᱨᱚᱦᱚᱭ ᱟᱹᱜᱩ ᱠᱟᱛᱮᱜ ᱞᱮᱸᱜᱟ ᱛᱤ ᱥᱮᱫ ᱦᱟᱥᱟ ᱯᱮ ᱨᱚᱦᱚᱭᱟ, ᱚᱠᱟ ᱥᱮᱜ?
ᱦᱮᱸ ᱫᱤᱫᱤ ᱟᱞᱮ ᱥᱮᱫ ᱫᱚ ᱚᱱᱟ ᱫᱚᱠᱚ ᱢᱮᱛᱟᱜᱼᱟ, ᱚᱱᱟ ᱦᱚᱸ ᱞᱮ ᱠᱟᱢᱤ ᱵᱟᱲᱟᱭ ᱜᱮᱭᱟ᱾ ᱚᱱᱟ ᱫᱚᱠᱚ ᱢᱮᱛᱟᱜᱼᱟ ᱯᱚᱱ ᱦᱤᱥᱟᱹᱵ ᱜᱮ᱾ ᱢᱟᱱᱮ ᱢᱤᱫ ᱯᱚᱱ ᱨᱮ ᱛᱤᱱᱟᱹᱜ-ᱟ ᱟᱨ ᱚᱱᱟ ᱞᱮᱠᱟ ᱛᱮᱫᱚ ᱦᱮᱸ ᱨᱚᱦᱚᱭ ᱥᱚᱢᱚᱡ ᱫᱚ ᱡᱚᱡᱚᱢ ᱫᱷᱟᱨᱮ ᱠᱷᱚᱱ ᱜᱮ ᱤᱧᱟᱹᱜ ᱢᱮᱱ ᱞᱮᱠᱟ ᱛᱮᱫᱚ ᱤᱧ ᱡᱟᱹᱦᱟᱸᱧ ᱠᱟᱢᱤ ᱵᱟᱲᱟ ᱠᱟᱫᱟ, ᱡᱚᱡᱚᱢ ᱥᱮᱫ ᱛᱮᱜᱮ ᱜᱮᱞᱮ ᱠᱟᱹᱢᱤ ᱵᱟᱲᱟ ᱟᱠᱟᱫᱟ ᱟᱨ ᱡᱚᱡᱚᱢ ᱥᱮᱫ ᱛᱮᱜᱮ ᱨᱚᱦᱚᱭ ᱮᱦᱚᱵ ᱦᱩᱭᱩᱜᱼᱟ᱾
ᱚ ᱦᱚ ᱦᱚ ᱦᱚ, ᱟᱰᱤ ᱱᱟᱯᱟᱭ ᱟᱫᱚ ᱟᱫᱚᱢ ᱦᱟᱸᱜ ᱟᱸᱡᱚᱢ ᱦᱩᱭ ᱠᱟᱱᱟ ᱡᱮ ᱱᱟᱢᱟᱞ ᱫᱤᱥᱚᱢ ᱠᱚᱨᱮ ᱢᱟᱦᱟᱸᱜ, ᱟᱸ ᱦᱟᱥᱟ ᱜᱟᱡᱮ ᱛᱟ ᱠᱚ ᱞᱮᱸᱜᱟ ᱥᱮᱡᱟ, ᱟᱨ ᱢᱤᱫ ᱚᱠᱛᱚ ᱢᱟᱱᱮ ᱢᱤᱫ ᱥᱮᱜ ᱛᱮᱜᱮ ᱠᱚ ᱨᱚᱦᱚᱭᱟ ᱞ, ᱟᱫᱚ ᱞᱟᱹᱭᱮᱜ ᱤᱧ ᱢᱟᱹᱭ ᱡᱮ ᱱᱟᱦᱟᱜ ᱡᱩᱜᱽ ᱨᱮᱱ ᱛᱤᱨᱞᱟᱹ ᱦᱳᱭ ᱠᱟᱛᱮᱫ ᱨᱮᱦᱚᱸᱢᱟᱱᱮ ᱤᱧ ᱡᱟᱦᱟᱸᱧ ᱟᱸᱡᱚᱢ ᱟᱹᱜᱩ ᱠᱟᱜᱼᱟ ᱡᱮ ᱡᱟᱦᱟᱸᱱᱟᱜ ᱤᱭᱟᱹ ᱠᱚᱨᱮᱧ ᱧᱟᱢ ᱠᱟᱜᱼᱟ ᱯᱟᱲᱦᱟᱜ ᱠᱚᱨᱮ, ᱡᱮ ᱟᱵᱚᱣᱟᱜ ᱢᱟᱱᱮ ᱡᱟᱦᱟᱸ ᱱᱚᱜ-ᱚᱭ ᱤᱭᱟᱹ ᱠᱚ ᱢᱮᱱᱟᱜᱼᱟ, ᱢᱟᱦᱟ ᱠᱚ ᱢᱮᱱᱟᱜᱼᱟ᱾ ᱚᱱᱟ ᱫᱚ ᱢᱟᱱᱮ ᱟᱵᱚ ᱥᱟᱱᱛᱟᱲ ᱛᱮᱫᱚ ᱪᱮᱫ ᱠᱚ ᱢᱮᱛᱟᱜᱼᱟ, ᱫᱤᱠᱩ ᱛᱮᱢᱟ ᱦᱟᱸᱜ ᱵᱚᱱ ᱢᱮᱛᱟᱜᱼᱟ ᱨᱚᱵᱤ ᱠᱚ, ᱥᱚᱢ ᱠᱚ, ᱢᱚᱝᱜᱚᱞ ᱠᱚ ᱟᱫᱚ ᱟᱵᱚ ᱥᱟᱱᱛᱟᱲ ᱛᱮᱫᱚ ᱦᱟᱸᱜ ᱪᱮᱫ ᱵᱚᱱ ᱢᱮᱛᱟᱜᱼᱟ ᱱᱚᱣᱟ ᱚᱝ ᱞᱟᱹᱭ ᱞᱮᱠᱷᱟᱱ ᱱᱟᱯᱟᱭ ᱠᱚᱜᱼᱟ ᱟᱨᱠᱤ? ᱢᱟᱱᱮ ᱤᱧ ᱦᱚᱸ ᱵᱟᱰᱟᱭ ᱥᱟᱱᱟᱹᱧ ᱠᱟᱱᱟ ᱡᱮ ᱛᱤᱱᱟᱹᱜ ᱜᱟᱱ ᱢᱟᱱᱮ
ᱱᱚᱣᱟ ᱯᱟᱥᱱᱟᱣ ᱠᱟᱱᱟ ᱢᱮᱱᱛᱮ ᱟᱵᱚᱣᱟᱜ ᱵᱩᱡᱷᱟᱹᱣ ᱫᱟᱲᱮᱭᱟᱜ ᱠᱟᱱᱟ ᱠᱚ ᱥᱮ ᱵᱟᱝ?
ᱦᱮᱸ ᱫᱤᱫᱤ ᱴᱷᱤᱠ ᱜᱮ ᱠᱟᱛᱷᱟᱢ ᱞᱟᱹᱭ ᱠᱟᱜᱼᱟ, ᱚᱱᱟ ᱠᱚᱦᱚᱸ ᱵᱟᱰᱟᱭ ᱜᱮ ᱢᱮᱱᱟᱜᱼᱟ ᱡᱮᱢᱚᱱᱼᱼ ᱟᱵᱚ ᱥᱟᱱᱛᱟᱞᱤ ᱛᱮᱫᱚ ᱵᱚᱱ ᱢᱮᱛᱟᱜ ᱠᱟᱱᱟ ᱨᱚᱵᱤ ᱵᱟᱨ ᱠᱷᱚᱱ ᱫᱚ ᱥᱤᱸᱜᱮ, ᱚᱛᱮ, ᱵᱟᱞᱮ, ᱥᱟᱜᱩᱱ, ᱥᱟᱨᱫᱤ, ᱡᱟᱨᱩᱢ, ᱧᱩᱦᱩᱢ ᱾ ᱱᱚᱣᱟ ᱪᱮᱫ ᱞᱮ ᱠᱟ ᱵᱟᱝᱞᱟ ᱛᱮ ᱚᱱᱟ ᱦᱚᱸ ᱱᱚᱣᱟ ᱫᱚ ᱟᱵᱚᱣᱟᱜ ᱯᱟᱨᱥᱤ ᱛᱮ ᱢᱤᱫᱴᱟᱝ ᱢᱮᱱᱟᱜ ᱟᱠᱟᱫ ᱛᱟᱵᱚᱱᱟ ᱱᱚᱣᱟ ᱨᱮᱱᱟᱜ ᱧᱩᱛᱩᱢ ᱫᱚ᱾
ᱟᱰᱤ ᱱᱟᱯᱟᱭ ᱤᱧ ᱵᱩᱡᱷᱟᱹᱣ ᱠᱮᱜ-ᱟ ᱡᱮ ᱱᱚᱜ-ᱚᱭ ᱵᱟᱲᱟᱭ ᱧᱟᱢ ᱠᱟᱜ-ᱟᱢ ᱡᱮ ᱟᱹᱰᱤ ᱜᱟᱱ
ᱯᱟᱥᱱᱟᱣ ᱟᱠᱟᱱᱟ ᱡᱮ ᱦᱚᱸᱜ-ᱚᱭ, ᱤᱧ ᱢᱟᱱᱮ ᱤᱧ ᱱᱤᱭᱟᱹ ᱜᱮ ᱜᱚᱨᱚᱵᱤᱧ ᱵᱩᱡᱷᱟᱹᱣ ᱠᱮᱫᱟ ᱡᱮ ᱟᱢ ᱦᱚᱸᱜ-ᱚᱭ ᱮᱢ ᱞᱟᱹᱭ ᱫᱟᱲᱮᱭᱟᱜ ᱠᱟᱱᱟᱢ ᱢᱮᱱ -ᱛᱮ, ᱟᱵᱚᱣᱟᱜ ᱦᱚᱸ ᱢᱤᱫᱴᱮᱱ ᱢᱮᱱᱟᱜᱼᱟ, ᱟᱹᱰᱤ ᱟᱭᱢᱟ ᱛᱤᱨᱞᱟᱹ ᱠᱚᱜᱮ, ᱵᱟᱵᱩ ᱢᱟᱹᱭ ᱠᱚᱜᱮ ᱵᱟᱠᱚ ᱵᱩᱡᱟ ᱥᱮ ᱟᱫᱚ ᱱᱚᱣᱟ ᱡᱮ ᱱᱚᱜ-ᱚᱭ ᱟᱢᱮᱢ ᱵᱟᱲᱟᱭᱟ, ᱟᱫᱚ ᱟᱢ ᱱᱚᱣᱟ ᱵᱟᱵᱩ ᱢᱟᱹᱭ ᱛᱟᱠᱚ ᱢᱟᱱᱮ ᱞᱟᱹᱭ ᱟᱠᱚᱣᱟᱢ ᱥᱮ ᱵᱩᱡᱷᱟᱹᱣ ᱦᱚᱪᱚ ᱫᱟᱲᱮᱭᱟ ᱠᱚᱣᱟᱢ ᱟᱵᱚᱣᱟᱜ ᱦᱚᱸ ᱱᱚᱝᱠᱟ ᱢᱮᱱᱟᱜᱼᱟ᱾ ᱚᱱᱠᱟ ᱟᱢᱟᱜ ᱤᱪᱪᱷᱟᱹ ᱢᱮᱱᱟᱜ ᱛᱟᱢᱟ ᱥᱮ ᱵᱟᱱᱩᱜ ᱛᱟᱢᱟ?
ᱦᱮᱸ ᱫᱤᱫᱤ ᱚᱱᱟ ᱫᱚ ᱤᱧᱟᱹᱜ ᱦᱚᱸ ᱤᱪᱪᱷᱟᱹ ᱢᱮᱱᱟᱜᱼᱟ ᱚᱠᱟ ᱟᱵᱚ ᱫᱚ ᱥᱟᱱᱛᱟᱲ ᱥᱚᱢᱟᱡᱽ ᱨᱮ ᱫᱚ ᱡᱷᱚᱛᱚ ᱜᱮ ᱵᱟᱰᱟᱭ ᱞᱟᱹᱠᱛᱤ ᱠᱟᱱᱟ, ᱡᱚᱛᱚ ᱦᱚᱲ ᱜᱮ ᱜᱚᱴᱟ ᱫᱤᱥᱚᱢ ᱨᱮᱱᱜᱮ ᱡᱮᱢᱚᱱ ᱟ ᱵᱚᱱ ᱵᱟᱰᱟᱭ ᱢᱟ ᱡᱮ ᱟᱵᱚᱣᱟᱜ, ᱟᱵᱚᱣᱟᱜ ᱯᱟᱨᱥᱤ ᱛᱮ ᱥᱮ ᱥᱟᱱ ᱥᱟᱱᱛᱟᱲ ᱥᱚᱢᱟᱡᱽ ᱨᱮᱱᱟᱜ ᱢᱤᱫᱴᱟᱝ ᱵᱟᱨ ᱥᱮ ᱱᱚᱜᱚᱭ ᱢᱟᱦᱟ ᱵᱚ ᱢᱮᱛᱟᱜ ᱠᱟᱱᱟ᱾ ᱠᱟᱱᱟ ᱱᱚᱣᱟ ᱦᱚᱸ ᱟᱵᱚᱣᱟᱜ ᱯᱟᱹᱨᱥᱤ ᱛᱮ ᱢᱮᱱᱟᱜᱼᱟ ᱢᱮᱱᱛᱮ ᱟᱨ ᱱᱤᱭᱟᱹᱜᱤᱧ ᱞᱟᱹᱭᱟ ᱡᱮ ᱡᱚᱛᱚ ᱦᱚᱲ ᱡᱟᱦᱟᱸᱭ ᱜᱮᱵᱚᱱ ᱵᱟᱰᱟᱭᱟ᱾ ᱡᱮᱢᱚᱱ ᱡᱷᱚᱛᱚ ᱦᱚᱲ ᱵᱚᱱ ᱞᱟᱹᱭ ᱯᱟᱥᱱᱟᱣ ᱟᱠᱚ ᱢᱟ ᱚᱱᱟ ᱤᱧᱟᱹᱜ ᱦᱚᱸ ᱤᱪᱪᱷᱟᱹ ᱢᱮᱱᱟᱜ ᱟᱠᱟᱫ᱾
ᱟᱹᱰᱤ ᱱᱟᱯᱟᱭ ᱟᱢᱟᱜ ᱟᱢᱟᱜ ᱠᱩᱥᱤ ᱢᱟᱱᱮ ᱟᱢᱟᱜ ᱤᱪᱪᱷᱟᱹ ᱡᱮ ᱱᱚᱜ ᱚᱭ ᱟᱢᱮᱢ ᱞᱟᱹᱭ ᱠᱮᱫᱟ ᱡᱮ ᱤᱧ ᱞᱟᱹᱭ ᱥᱟᱼᱼ ᱥᱟᱱᱟᱧᱟ ᱤᱧ ᱵᱟᱰᱟᱭᱟᱹᱧ᱾ ᱟᱫᱚ ᱞᱟᱹᱭ ᱮᱭᱟ ᱤᱧ ᱡᱮ ᱢᱟᱹᱭ ᱢᱟᱱᱮ ᱟᱵᱚᱣᱟᱜ ᱤᱭᱟᱹ ᱠᱟᱛᱷᱟ ᱞᱮᱠᱟ ᱛᱮᱫᱚ ᱦᱟᱸᱜ ᱢᱟᱱᱮ ᱟᱵᱚᱣᱟᱜ ᱠᱟᱛᱷᱟ ᱞᱮᱠᱟ ᱛᱮᱫᱚ ᱢᱟᱱᱮ ᱟᱵᱚᱣᱟᱜ ᱦᱚᱲ ᱠᱟᱛᱷᱟ ᱞᱮᱠᱟ ᱛᱮᱫᱚ ᱦᱟᱸᱜ ᱢᱮᱱᱰᱤ ᱚᱱᱟ ᱱᱤᱭᱟᱹ ᱫᱚ ᱪᱮᱫ ᱠᱚ ᱢᱮᱛᱟᱜᱼᱟ ᱡᱟᱦᱟᱸ ᱫᱤᱠᱩ ᱛᱮᱫᱚ ᱠᱚ ᱢᱮᱛᱟᱜ ᱠᱟᱱᱟ ᱠᱚᱞᱚᱢ? ᱛᱟᱨᱯᱚᱨᱮ ᱚᱱᱟ ᱫᱤᱠᱩ ᱛᱮᱫᱚ ᱵᱚᱱ ᱢᱮᱛᱟᱜ ᱠᱟᱱᱟ ᱠᱷᱟᱛᱟ ᱚᱱᱟ ᱠᱚᱫᱚ ᱟᱵᱚᱣᱟᱜ ᱢᱟᱱᱮ ᱪᱤᱠᱤ ᱵᱷᱟᱥᱟ ᱫᱚ ᱡᱮᱦᱮᱛᱩ ᱞᱟᱹᱭ ᱠᱮᱫᱟ ᱵᱟᱰᱟᱭ ᱠᱟᱜ ᱟᱢ ᱟᱹᱰᱤ ᱜᱟᱱ ᱦᱟᱸᱜ ᱛᱚ ᱚᱸᱰᱮ ᱦᱟᱸᱜ ᱠᱩᱠᱞᱤᱧ ᱫᱚᱦᱚᱭᱮᱫᱟ ᱛᱤᱱᱟᱹᱜ ᱜᱟᱱᱮᱢ ᱵᱟᱰᱟᱭᱟ? ᱞᱟᱹᱭ ᱞᱮᱠᱷᱟᱱ ᱮᱢ ᱱᱟᱯᱟᱭ ᱠᱚᱜᱼᱟ᱾
ᱦᱮᱸ ᱫᱤᱫᱤ